ᱦ ᱡᱷᱟᱞ ᱵᱷᱟᱨ ᱜᱮ
ᱦᱮᱸ ᱡᱚᱦᱟᱨ ᱜᱮ
ᱦᱳᱭ ᱪᱮᱫᱮᱢ ᱪᱤᱠᱟᱹᱭᱫᱟ ᱤᱧ ᱫᱚ ᱱᱚᱜ ᱚᱭ ᱱᱤᱛᱚᱜ ᱤᱧ ᱜᱤᱛᱤᱡ ᱞᱮᱱ ᱛᱟᱦᱮᱱᱟ ᱟᱫᱚᱧ ᱫᱩᱲᱩᱵ ᱮᱱᱟ
ᱚ ᱤᱧᱦᱚᱸ ᱦᱮᱸ ᱦᱮᱸ ᱤᱧᱦᱚ ᱢᱤᱱᱟᱹᱧ ᱜᱮᱭᱟ ᱫᱩᱲᱩᱵ ᱟᱠᱟᱱ ᱜᱤᱭᱟᱹᱧ ᱡᱟᱹᱯᱤᱫ ᱫᱚ ᱟᱣᱨᱤ ᱡᱟᱹᱯᱤᱫ ᱯᱱᱟᱹ
ᱵᱟᱝ ᱡᱟᱹᱯᱤᱫ ᱵᱩᱡᱷᱟᱹᱣᱮᱫ ᱢᱮᱭᱟ
ᱵᱟᱝᱜᱟ ᱚᱱᱟᱛᱮ ᱟᱨᱠᱟᱹᱴᱤᱡ ᱠᱟᱛᱮᱜ ᱡᱟᱹᱯᱤᱫ ᱦᱩᱭᱩᱜᱼᱟ ᱦᱟᱸᱜ ᱫᱚᱢᱮ ᱜᱚᱨᱚᱢ ᱠᱟᱱ ᱜᱮᱭᱟ ᱮᱠᱵᱟᱨᱮ ᱪᱮᱫ ᱞᱮᱠᱟᱭ ᱫᱟᱜ ᱮᱫᱟ ᱛᱟᱦᱚᱞᱮ ᱟᱯᱮ ᱥᱮᱫ ᱫᱚ
ᱫᱟᱜ ᱫᱚ ᱚᱱᱠᱟ ᱫᱚ ᱵᱟᱭ ᱫᱟᱜ ᱟᱠᱟᱫᱟ ᱛᱮᱦᱧ ᱫᱚ ᱛᱤᱠᱤᱱ ᱵᱮᱲᱟᱭ ᱫᱟᱜ ᱞᱮᱫ ᱛᱟᱦᱮᱱᱟ ᱟᱨ ᱛᱟᱨᱟᱥᱤᱧ ᱠᱟᱹᱡ ᱮ ᱫᱟᱜ ᱠᱮᱫᱟ
ᱟᱫᱚ ᱱᱟᱜ ᱵᱟᱭ ᱫᱟᱜ ᱠᱟᱜᱼᱟ ᱚᱱᱠᱟ ᱫᱚ ᱢᱮᱱᱫᱟᱹᱧ ᱢᱮ ᱢᱤᱫᱴᱮᱱ ᱠᱩᱠᱞᱤ ᱛᱟᱦᱮᱸ ᱠᱟᱱ ᱫᱚ
ᱦᱮᱸ ᱢᱟ ᱞᱟᱹᱭ ᱢᱮ
ᱞᱟᱹᱭᱫᱟᱹᱧ ᱟᱢᱫᱚ ᱛᱤᱱᱟᱹᱜ ᱜᱟᱱ ᱮᱱᱮᱡ ᱥᱮᱨᱮᱧ ᱠᱚᱫᱚᱢ ᱠᱩᱥᱤᱭᱟᱜ ᱜᱮᱭᱟ
ᱮᱱᱮᱡ ᱥᱮᱨᱮᱧ ᱠᱚᱫᱚ ᱤᱧ ᱫᱚ ᱫᱚᱢᱮ ᱜᱤᱧ ᱠᱩᱥᱤᱭᱟᱜ ᱜᱮᱭᱟ
ᱦᱮᱸ
ᱦᱮᱸ
ᱪᱮᱫ ᱠᱚ ᱮᱱᱮᱡ ᱵᱟᱲᱟ ᱟᱠᱟᱫᱟ
ᱵᱟᱦᱟᱧ ᱮᱱᱮᱡ ᱟᱠᱟᱫᱟ ᱥᱚᱦᱚᱨᱟᱭ ᱤᱧ ᱮᱱᱮᱡ ᱟᱠᱟᱫᱟ ᱯᱚᱨᱚᱵᱽ ᱠᱚ ᱫᱚᱝ ᱠᱚ ᱮᱱᱮᱡ ᱥᱮᱨᱮᱧ ᱫᱚᱧ ᱵᱟᱲᱟᱭ ᱜᱮᱭᱟ
ᱦᱮᱸ
ᱟᱨ ᱛᱟᱦᱚᱞᱮ ᱟᱢ ᱫᱚ ᱨᱩ ᱠᱚᱢ ᱵᱟᱲᱟᱭ ᱜᱮᱭᱟ ᱥᱮ ᱵᱟᱝ
ᱦᱳᱭ ᱤᱧ ᱦᱚᱧ ᱨᱩ ᱵᱟᱲᱟ ᱟᱠᱟᱫ ᱜᱮᱭᱟ ᱨᱩ ᱠᱟᱹᱫᱟᱹᱧ ᱤᱧ ᱫᱚ ᱵᱟᱦᱟ ᱨᱩᱠᱩᱧ ᱵᱟᱰᱟᱭᱟ ᱥᱚᱦᱚᱨᱟᱭ ᱨᱩᱧ ᱵᱟᱰᱟᱭᱟ ᱫᱚᱝ ᱨᱩᱧ ᱵᱟᱲᱟᱭᱟ ᱞᱟᱜᱽᱲᱮ ᱨᱩᱧ ᱵᱟᱰᱟᱭᱟ ᱟᱨᱚ ᱮᱢᱟᱱ ᱮᱢᱟᱱ ᱰᱟᱱᱴᱟ ᱜᱞᱣᱟᱨ ᱞᱩᱦᱲᱤ ᱵᱟᱛᱣᱟᱨ ᱱᱚᱣᱟ ᱠᱚ ᱨᱩᱦᱩᱧ ᱵᱟᱲᱟᱭ ᱜᱮᱭᱟ
ᱟᱨ ᱛᱟᱦᱚᱞᱮ ᱟᱢ ᱫᱚ ᱵᱟᱯᱮ ᱮᱱᱮᱡᱮᱤᱭᱟ ᱰᱟᱱᱴᱟ ᱠᱚ ᱟᱨ ᱪᱮᱫ ᱠᱚᱠᱚ ᱮᱱᱮᱡ ᱫᱚ ᱠᱚᱲᱟ ᱜᱤᱫᱽᱨᱟᱹ ᱠᱚ ᱚᱱᱟ ᱠᱚᱫᱚ ᱵᱟᱯᱮ ᱮᱱᱮᱡ ᱜᱮᱭᱟ
ᱦᱚᱭ ᱟᱞᱮ ᱫᱚᱞᱮ ᱨᱩᱭ ᱫᱚ ᱟᱫᱚ ᱪᱤᱠᱟᱹ ᱛᱮᱞᱮ ᱮᱱᱮᱡᱟ ᱟᱞᱮᱫᱚ ᱮᱱᱮᱡᱟ ᱟᱠᱚᱫᱚ ᱜᱚᱜᱚ ᱛᱟᱠᱚ ᱢᱟᱹᱭ ᱛᱟᱠᱚ ᱠᱚ ᱮᱱᱮᱡᱟ
ᱵᱟᱝᱼᱟ ᱟᱫᱚ ᱮᱱᱮᱡ ᱦᱚᱸᱛᱚ ᱩᱪᱤᱛ ᱠᱟᱱ ᱜᱮᱭᱟ ᱠᱟᱨᱟᱢ ᱮᱱᱮᱡ ᱠᱚ ᱰᱟᱱᱴᱟ ᱮᱱᱮᱡ
ᱦᱳᱭ ᱠᱟᱨᱟᱢ ᱠᱚᱫᱚᱞᱮ ᱮᱱᱮᱡ ᱵᱟᱲᱟᱭ ᱜᱮᱭᱟ
ᱚ
ᱠᱟᱨᱟᱢ ᱦᱚᱧ ᱮᱱᱮᱡ ᱠᱟᱜ ᱜᱮᱭᱟ ᱟᱨ ᱦᱮᱸ ᱢᱟᱹᱭ ᱛᱟᱦᱞᱮ ᱟᱯᱮ ᱫᱚ ᱨᱚᱦᱚᱭ ᱠᱚᱯᱮ ᱵᱟᱲᱟᱭᱟ ᱥᱮ ᱵᱟᱝ ᱛᱚᱞᱟ ᱠᱚᱯᱮ ᱛᱩᱫ ᱜᱮᱭᱟ ᱥᱮ ᱵᱟᱝ ᱛᱤᱱᱟᱹᱜ ᱜᱟᱱ ᱯᱮ ᱠᱩᱥᱤᱭᱟᱜᱼᱟ ᱟᱨᱯᱮ ᱪᱟᱞᱟᱣ ᱵᱟᱲᱟᱣ ᱠᱟᱱᱟ ᱥᱮ ᱵᱟᱝ
ᱦᱮᱸ ᱚᱲᱟᱜ ᱠᱚᱨᱮᱱᱟᱜ ᱜᱮ ᱠᱟᱹᱢᱤ ᱠᱚᱫᱚᱞᱮ ᱪᱟᱞᱟᱣ ᱵᱟᱲᱟ ᱟᱠᱟᱱᱟ ᱛᱚᱞᱟ ᱠᱚ ᱛᱩᱫ ᱨᱚᱦᱚᱭ ᱟᱨ ᱵᱟᱲᱟᱭ ᱫᱩᱧ ᱵᱟᱰᱟᱭ ᱜᱮᱭᱟ
ᱩᱱᱟᱹᱜ ᱴᱟᱜ ᱫᱚ ᱵᱟᱝ ᱠᱚᱢ ᱜᱮ ᱚᱱᱟ ᱠᱚᱦᱚᱸ ᱪᱮᱫ ᱞᱟᱹᱠᱛᱤ ᱠᱟᱱ ᱜᱮᱭᱟ ᱡᱮ ᱚᱞ ᱯᱟᱲᱦᱟᱣ ᱠᱟᱛᱮᱜ ᱫᱚ ᱟᱨ ᱵᱟᱝ ᱜᱟᱱᱚᱜᱼᱟ ᱡᱷᱚᱛᱚ ᱞᱮᱠᱟᱱ ᱠᱟᱹᱢᱤ ᱜᱮ ᱥᱮᱬᱟ ᱟᱠᱟᱫ ᱞᱟᱹᱠᱛᱤ ᱠᱟᱱᱟ
ᱦᱳᱭ ᱦᱳᱭ ᱚᱞᱚᱜ ᱯᱟᱲᱦᱟᱜ ᱢᱚᱛᱚ ᱠᱟᱛᱮᱜ ᱛᱚ ᱵᱟᱝ ᱦᱩᱭᱩᱜᱼᱟ ᱪᱟᱹᱠᱨᱤ ᱵᱚᱱ ᱧᱟᱢ ᱜᱮᱭᱟ ᱱᱚᱝᱠᱟᱱᱟᱜ ᱦᱚᱸᱛᱚ ᱠᱟᱛᱷᱟ ᱫᱚ ᱵᱟᱝ ᱠᱟᱱᱟ ᱠᱟᱹᱢᱤ ᱠᱚᱦᱚᱸ ᱥᱮᱬᱟ ᱞᱟᱹᱠᱛᱤ ᱠᱟᱱ ᱜᱮᱭᱟ
ᱦᱩᱸ ᱛᱟᱦᱞᱮ ᱛᱟᱦᱞᱮ ᱟᱢ ᱠᱩᱞᱤᱭᱮᱫ ᱢᱮᱤᱭᱟᱹᱧ ᱠᱩᱠᱞᱤ ᱢᱮᱱᱟᱜᱼᱟ ᱡᱮ ᱮᱱ ᱤᱭᱟᱹ ᱠᱚ ᱥᱤᱭᱳᱜ ᱠᱚ ᱵᱟᱲᱟᱭ ᱜᱮᱭᱟ
ᱦᱳᱭ ᱥᱤᱭᱚᱜ ᱠᱚᱫᱩᱧ ᱵᱟᱰᱟᱭ ᱜᱮᱭᱟ ᱥᱤᱭᱳᱜ ᱤᱧ ᱵᱟᱰᱟᱭᱟ ᱟᱬᱜᱚᱢ ᱦᱚᱧ ᱟᱬᱜᱚᱢ ᱟᱠᱟᱫᱟ ᱟᱲᱮ ᱠᱚᱦᱚᱧ ᱞᱟᱜ ᱟᱠᱟᱫᱟ
ᱦᱮᱸ
ᱛᱟᱦᱚᱞᱮ ᱢᱟᱹᱭ ᱟᱢᱫᱚ ᱦᱮᱲᱦᱮᱫ ᱠᱚᱫᱚᱢ ᱪᱟᱞᱟᱣ ᱵᱟᱲᱟ ᱟᱠᱟᱱᱟ ᱥᱮ ᱵᱟᱝ ᱦᱚᱲ ᱦᱮᱲᱦᱮᱫ ᱠᱚ
ᱦᱮᱲᱦᱮᱫ ᱠᱚᱫᱚ ᱦᱮ ᱦᱮᱲᱦᱮᱫ ᱠᱚᱫᱚ ᱫᱟᱲᱮᱭᱟᱜ ᱜᱤᱧ ᱜᱷᱟᱥ ᱠᱚᱜᱮ ᱛᱚᱢ ᱚᱪᱚᱜᱟ
ᱦᱳᱭ ᱦᱳᱭ
ᱦᱮᱸ ᱚᱱᱟ ᱠᱚᱫᱚᱧ ᱵᱟᱲᱟᱭ ᱜᱮᱭᱟ
ᱦᱮᱸ
ᱡᱷᱚᱛᱚ ᱠᱤᱪᱷᱩ ᱠᱟᱹᱢᱤ ᱜᱮ ᱠᱟᱹᱴᱤᱡ ᱠᱟᱹᱴᱤᱡ ᱫᱩᱧ ᱵᱟᱲᱟᱭ ᱜᱮᱭᱟ
ᱟᱯᱮ ᱟᱯᱮ ᱢᱟ ᱠᱩᱲᱤ ᱜᱤᱫᱟᱹᱨ ᱦᱚᱲ ᱦᱮᱸ ᱛᱟᱦᱞᱮ ᱟᱯᱮ ᱫᱚ ᱟᱲᱟᱜ ᱟᱲᱟᱜ ᱥᱟᱠᱟᱢ ᱥᱤᱫ ᱠᱚᱫᱚᱯᱮ ᱪᱟᱞᱟᱜ ᱜᱮᱭᱟ ᱥᱮ ᱵᱟᱝ ᱟᱨ ᱪᱮᱫ ᱟᱲᱟᱜ ᱠᱚᱯᱮ ᱥᱤᱫ ᱟᱹᱜᱩ ᱵᱟᱲᱟᱭ ᱜᱮᱭᱟ ᱚᱠᱚᱭ ᱠᱚ ᱥᱟᱶᱯᱮ ᱪᱟᱞᱟᱜ ᱜᱮᱭᱟ
ᱟᱞᱮ ᱟᱞᱮ ᱜᱟᱛᱮ ᱠᱩᱲᱤ ᱜᱤᱫᱽᱨᱟᱹ ᱟᱞᱮ ᱜᱮᱞᱮ ᱪᱟᱞᱟᱜ ᱜᱮᱭᱟ ᱟ ᱜᱚᱜᱚ ᱛᱟᱠᱚ ᱠᱚ ᱪᱟᱞᱟᱜᱼᱟ ᱩᱱᱠᱩ ᱥᱟᱛᱮᱜ ᱦᱚᱞᱮ ᱪᱟᱞᱟᱜ ᱜᱮᱭᱟ ᱟᱨ ᱵᱤᱨ ᱠᱚᱨᱮ ᱫᱚ ᱵᱮᱥᱤᱠᱟᱭᱛᱮ ᱠᱮᱫᱩ ᱟᱲᱟᱜ ᱟᱨ ᱢᱟᱴᱷᱟ ᱟᱲᱟᱜ ᱧᱟᱢᱚᱜᱼᱟ ᱚᱱᱟ ᱠᱚ ᱚᱱᱟ ᱠᱚᱦᱚᱸ ᱞᱮ ᱡᱚᱢ ᱜᱮᱭᱟ ᱚᱱᱟ ᱫᱚ ᱢᱤᱫ ᱥᱤᱡᱤᱱ ᱜᱮ ᱧᱟᱢᱚᱜᱼᱟ
ᱦᱩᱸ
ᱡᱚᱠᱷᱚᱱ ᱯᱷᱟᱜᱩᱱ ᱵᱚᱸᱜᱟ ᱡᱚᱠᱷᱚᱱ ᱫᱟᱨᱮ ᱥᱟᱠᱟᱢ ᱠᱚᱦᱚᱸ ᱥᱟᱜᱮᱱᱚᱜᱼᱟ ᱟ ᱛᱚᱠᱷᱚᱱ ᱜᱮ ᱚᱱᱟ ᱫᱚ ᱧᱟᱢᱚᱜ ᱟᱨ ᱡᱟᱦᱟᱸ ᱟᱛᱳ ᱠᱚᱨᱮ ᱫᱚ ᱚᱱᱟ ᱠᱚᱨᱮ ᱫᱚ ᱧᱟᱢᱚᱜ ᱜᱮᱭᱟ ᱴᱷᱩᱭᱟᱹ ᱟᱲᱟᱜ ᱛᱟᱯᱚᱨᱮ ᱠᱷᱟᱯᱨᱟᱜ ᱟᱲᱟᱜ ᱡᱟᱠᱟᱱᱰᱟ ᱟᱨᱟ ᱠᱟᱱᱟ ᱟᱲᱟᱜ ᱠᱟᱱᱛᱷᱟ ᱟᱨᱟᱜ ᱟᱹᱰᱤ ᱟᱭᱢᱟ ᱞᱮᱠᱟᱱ ᱟᱲᱟᱜ ᱠᱚ ᱢᱮᱱᱟᱜᱼᱟ ᱯᱟᱴ ᱟᱲᱟᱜ ᱠᱚ ᱚᱱᱟ ᱠᱚᱦᱚᱸ ᱧᱟᱢᱚᱜ ᱜᱮᱭᱟ ᱚᱱᱟ ᱠᱚᱦᱚᱸ ᱞᱮ ᱪᱤᱫ ᱟᱹᱜᱩᱭ ᱜᱮᱭᱟᱞᱮ ᱟᱨ ᱵᱟᱹᱫᱽ ᱠᱚᱞᱮ ᱧᱟᱢᱚᱜ ᱜᱮᱭᱟ ᱪᱟᱛᱚᱢ ᱟᱲᱟᱜ ᱪᱟᱛᱚᱢ ᱟᱲᱟᱜ ᱥᱤᱫ ᱠᱚᱦᱚᱸᱞᱮ ᱪᱟᱞᱟᱜ ᱜᱮᱭᱟᱞᱮ
ᱦᱩᱸ ᱛᱟᱦᱮ ᱟᱯᱮ ᱫᱚ ᱫᱲᱟᱜ ᱥᱟᱠᱟᱢ ᱠᱚ ᱡᱚᱢ ᱠᱚᱫᱚ ᱯᱮ ᱠᱩᱥᱤᱭᱟᱜ ᱜᱮᱭᱟ
ᱦᱮᱸ ᱠᱩᱥᱤᱭᱟᱜ ᱜᱮᱭᱟᱞᱮ ᱚᱱᱟ ᱫᱚ ᱵᱤᱱᱚᱭ ᱥᱟᱨ ᱨᱮᱱᱟᱜ ᱵᱤᱱᱟᱹ ᱥᱟᱨ ᱵᱤᱨ ᱨᱮᱱᱟᱜ ᱟᱲᱟᱜ ᱠᱟᱱᱟ ᱛᱚ ᱚᱱᱟ ᱠᱷᱟᱹᱛᱤᱨ᱾
ᱟᱪᱷᱟ ᱟᱞᱮ ᱟᱯᱮ ᱟᱛᱩ ᱠᱚᱨᱮ ᱫᱚ ᱡᱚᱛᱚ ᱦᱚᱲ ᱠᱚᱜᱮ ᱪᱟᱞᱟᱜ ᱟᱠᱚ ᱚᱱᱟᱥᱤᱨ ᱠᱚᱫᱚ
ᱦᱮᱸ ᱪᱟᱞᱟᱜ ᱜᱮᱭᱟ ᱠᱚ
ᱦᱩᱸ ᱦᱩᱸ
ᱟᱸ ᱟᱯᱮᱥᱮᱫ ᱫᱚ ᱪᱮᱫ ᱪᱮᱫ ᱟᱲᱟᱜ ᱠᱚᱜᱮ ᱧᱟᱢ ᱧᱮ ᱧᱟᱢᱚᱜᱼᱟ᱾
ᱡᱟᱦᱟᱸ ᱠᱚᱢ ᱞᱟᱹᱭ ᱠᱮᱫᱟ ᱚᱱᱟ ᱠᱚ ᱟᱲᱟᱜ ᱠᱚᱜᱮ ᱧᱟᱢᱚᱜ ᱜᱮᱭᱟ ᱟᱞᱮ ᱱᱚᱛᱮ ᱦᱚᱸ ᱦᱮᱸ
ᱟᱹᱰᱤ ᱢᱚᱸᱡᱽ ᱫᱚᱢᱮ ᱜᱤ ᱥᱤᱵᱤᱞᱟ ᱟᱲᱟᱜ ᱫᱚ᱾
ᱟᱪᱪᱷᱟ ᱟᱯᱮ ᱫᱚᱯᱮ ᱡᱚᱢ ᱵᱟᱲᱟ ᱟᱠᱟᱜᱼᱟ ᱥᱮ ᱵᱟᱝ ᱥᱤᱧ ᱟᱲᱟᱜ ᱫᱚ
ᱦᱮᱸ ᱥᱤᱧ ᱟᱲᱟᱜ ᱫᱚ ᱱᱚᱛᱮ ᱫᱚ ᱩᱱᱟᱹᱜ ᱫᱚ ᱵᱟᱹᱱᱩᱜᱼᱟ᱾
ᱛᱚ ᱡᱚᱢ ᱫᱚ ᱦᱩᱭ ᱠᱟᱱᱟ ᱦᱟᱱᱮ ᱟᱹᱰᱤ ᱫᱤᱱᱨᱤ ᱡᱚᱢ ᱫᱩᱧ ᱡᱚᱢ ᱞᱮᱫ ᱛᱟᱦᱮᱜ ᱜᱮᱭᱟ ᱢᱚᱸᱡᱽ ᱜᱮ ᱥᱤᱵᱤᱞᱟ ᱟᱫᱚ ᱛᱮᱦᱮᱧ ᱜᱟᱯᱟ ᱫᱚ ᱚᱠᱟᱨᱮᱢ ᱧᱟᱢᱟ ᱵᱟᱝ ᱧᱟᱢᱚᱜ ᱜᱮᱭᱟ ᱟᱞᱮ ᱥᱮᱫ ᱫᱚ
ᱛᱟᱞᱮ ᱟᱯᱮ ᱫᱚ ᱦᱳᱭ ᱧᱟᱢᱚᱜ ᱜᱮᱭᱟ ᱥᱤᱧ ᱟᱲᱟᱜ ᱞᱮ ᱡᱚᱢ ᱵᱟᱲᱟᱭ ᱜᱮᱭᱟ ᱡᱚᱢ ᱜᱮᱭᱟᱞᱮ ᱟᱨ ᱦᱮᱸᱥᱟᱜ ᱟᱲᱟᱜ ᱫᱚᱯᱮ ᱡᱚᱢ ᱵᱟᱲᱟ ᱦᱟᱠᱟᱜᱼᱟ ᱥᱮ ᱵᱟᱝ ᱦᱮᱥᱟᱜ ᱰᱚᱜᱽ ᱡᱟᱦᱟᱸ ᱵᱚ ᱢᱮᱛᱟᱜ ᱠᱟᱱᱟ
ᱚᱱᱟ ᱦᱚᱸ ᱡᱚᱢ ᱫᱚ ᱡᱚᱢ ᱦᱩᱭ ᱠᱟᱱ ᱜᱮᱭᱟ, ᱟᱫᱚ ᱢᱮᱱᱠᱷᱟᱱ ᱞᱟᱦᱟᱛᱮ ᱦᱩᱰᱤᱧ ᱧᱚᱜ ᱨᱮ ᱩᱭᱦᱟᱹᱨ ᱵᱟᱝ ᱦᱟᱹᱡᱩᱜ ᱠᱟᱱᱟ ᱡᱮ ᱡᱚᱢ ᱠᱟᱛᱮᱜ ᱪᱮᱜᱠᱟ ᱵᱩᱡᱩᱜᱼᱟ ᱪᱮᱜᱠᱟ ᱥᱤᱵᱤᱞᱟ ᱦᱮᱸᱥᱮ ᱚᱱᱟ ᱠᱚᱫᱚ ᱩᱱᱟᱹᱜ ᱩᱭᱦᱟᱹᱨ ᱵᱟᱹᱱᱩᱜᱼᱟ
ᱛᱟᱞᱮ ᱟᱯᱮ ᱚᱱᱛᱮ ᱫᱚ ᱢᱩᱱᱜᱟᱹ ᱟᱲᱟᱜ ᱠᱚᱠᱚ ᱨᱟᱥᱮᱭᱟ ᱥᱮ ᱵᱟᱝ
ᱦᱮᱸ
ᱪᱮᱫ ᱞᱮᱢ ᱟᱯᱮ ᱚᱱᱛᱮ ᱫᱚ ᱢᱩᱱᱜᱟᱹ ᱟᱲᱟᱜ ᱠᱚ ᱨᱟᱥᱮᱭᱟ ᱥᱮ ᱵᱟᱝ, ᱢᱩᱱᱜᱟᱹ ᱟᱲᱟᱜ ᱨᱟᱥᱮ?.
ᱦᱮᱸ ᱢᱩᱱᱜᱟᱹ ᱟᱲᱟᱜ ᱠᱚ ᱨᱟᱥᱮ ᱜᱮᱭᱟ ᱠᱚ ᱫᱟᱹᱲ ᱥᱟᱛᱮᱜ ᱠᱚ ᱨᱟᱥᱮ ᱜᱮᱭᱟ ᱠᱚ᱾ ᱫᱟᱹᱲ ᱠᱚ ᱫᱟᱜ ᱛᱮᱜ ᱠᱚ ᱟᱛᱮ ᱠᱚ ᱨᱟᱥᱮᱭᱟ ᱢᱚᱸᱡᱽᱜᱮ ᱥᱤᱵᱤᱞ ᱜᱮᱭᱟ
ᱦᱮᱸ
ᱦᱮᱸ ᱟᱨ ᱦᱚᱲᱮᱡ ᱫᱟᱹᱲ ᱠᱚ ᱢᱮᱥᱟ ᱠᱟᱛᱮᱫ ᱠᱚ ᱨᱟᱥᱮ ᱜᱮᱭᱟ ᱟᱨ ᱠᱚᱲᱦᱟ ᱠᱟᱛᱮᱜ ᱦᱚᱸᱞᱮ ᱡᱚᱢ ᱜᱮᱭᱟ ᱟᱨ ᱟᱯᱮ ᱥᱮᱫ ᱫᱚ
ᱟᱞᱮ ᱥᱮᱱ ᱦᱚᱸ ᱚᱱᱠᱟ ᱜᱮ᱾ ᱥᱮᱱ ᱦᱚᱸ ᱢᱩᱱᱜᱟᱹ ᱟᱲᱟᱜ ᱠᱚ ᱨᱟᱥᱮᱭᱟ ᱢᱩᱡ ᱟᱲᱟᱜ ᱠᱚ ᱨᱟᱥᱮᱭᱟ ᱦᱩᱸ
ᱟᱞᱮᱥᱮᱫ ᱫᱚ ᱢᱩᱡ ᱟᱲᱟᱜ ᱠᱚᱫᱚ ᱵᱟᱝ ᱠᱚ ᱡᱚᱢ ᱜᱮᱭᱟ ᱦᱟᱸ ᱦᱮᱸᱥᱮ
ᱦᱩᱸ ᱢᱩᱡ ᱟᱲᱟᱜ ᱠᱟᱱᱛᱷᱟ ᱟᱲᱟᱜ ᱟᱠᱩ ᱵᱟᱯᱮ ᱧᱮᱞ ᱟᱠᱟᱫᱟ᱾
ᱠᱟᱱᱛᱷᱟ ᱟᱲᱟᱜ ᱫᱚ ᱦᱮᱸ ᱵᱟᱰᱟᱭᱟᱞᱮ ᱢᱮᱱᱠᱷᱟᱱ ᱢᱩᱡ ᱟᱲᱟᱜ ᱫᱚ ᱟᱫᱚ ᱵᱟᱝ ᱞᱮ ᱡᱚᱢ ᱵᱟᱲᱟ ᱟᱠᱟᱫᱟ, ᱪᱮᱜᱠᱟ ᱥᱮ ᱯᱤᱞᱟ ᱵᱟᱝ ᱥᱤᱵᱤᱞᱟ
ᱟᱪᱷᱟ ᱢᱩᱡᱽ ᱟᱲᱟᱜ ᱫᱚ ᱟᱨᱚ ᱱᱟᱯᱟᱭ ᱵᱩᱡᱷᱟᱹᱜᱼᱟ, ᱟᱨᱚ ᱱᱟᱯᱟᱭ ᱥᱤᱵᱤᱞᱟ᱾
ᱚ
ᱚᱱᱟ ᱫᱚᱠᱚ ᱟᱹᱜᱩ ᱠᱚ ᱠ ᱥᱚᱢᱚᱭ ᱟᱲᱟᱜ ᱫᱚᱠᱚ ᱥᱤᱫ ᱟᱹᱜᱩᱭᱟ ᱨᱚᱦᱚᱲᱟᱠᱚ ᱟᱨ ᱠᱚ ᱞᱟᱹᱦᱩᱫ ᱜᱩᱸᱰᱟᱹ ᱰᱷᱤᱝᱠᱤ ᱨᱮ ᱰᱷᱤᱝᱠᱤ ᱞᱟᱹᱦᱩᱫ ᱜᱩᱸᱰᱟᱹ ᱛᱮᱠᱚ ᱫᱚᱦᱚ ᱠᱟᱜᱼᱟ ᱡᱟᱦᱟᱱᱟᱜ ᱨᱮᱜᱮ ᱟᱞᱚ ᱠᱚ ᱢᱩᱡᱽ ᱢᱟ ᱦᱮᱸ ᱟᱞᱚ ᱵᱟᱹᱲᱤᱡᱚᱜ ᱢᱟ ᱨᱚᱲ ᱠᱟᱛᱮᱜ ᱟᱨ ᱚᱱᱟ ᱫᱚ ᱡᱚ ᱠᱷᱚᱱ ᱩᱛᱩ ᱠᱚ ᱵᱟᱝ ᱛᱟᱦᱮᱱᱟ᱾ ᱠᱳ ᱨᱟᱥᱮ ᱜᱮᱭᱟ ᱵᱟᱠᱷᱟᱱ ᱢᱩᱡ ᱟᱲᱟᱜ ᱫᱚᱷᱟᱠᱟᱛᱮᱜ ᱠᱷᱟᱱ ᱫᱤᱱ ᱱᱟᱯᱟᱭ ᱵᱩᱡᱷᱟᱹᱻᱟ
ᱟᱨ ᱛᱟᱲ ᱦᱮᱸ ᱟᱯᱮᱥᱮᱫ ᱫᱚ ᱪᱤᱞᱤ ᱪᱤᱞᱤ ᱪᱮᱬᱮ ᱠᱚᱠᱚ ᱧᱮᱞᱟᱢᱚᱜ ᱜᱮᱭᱟ ᱠᱚ ᱠᱟᱹᱴᱤᱡ ᱮᱢ ᱞᱟᱹᱭ ᱞᱮᱠᱷᱟᱱ ᱵᱷᱟᱞᱮ ᱠᱚᱜᱼᱟ
ᱟᱞᱮ ᱛᱮᱫᱚ ᱪᱮᱬᱮ ᱪᱮᱬᱮ ᱢᱮᱱᱛᱮ ᱫᱚ ᱧᱮᱞᱚᱜ ᱜᱮᱭᱟ ᱠᱚ᱾ ᱰᱮᱠ ᱪᱮᱬᱮ ᱠᱚ ᱧᱮᱞᱚᱜᱚᱜᱼᱟ ᱯᱚᱛᱟᱢ ᱪᱮᱬᱮ ᱯᱟᱣᱨᱟ ᱦᱮᱸ ᱠᱟᱹᱦᱩ ᱠᱤᱥᱱᱤ ᱚᱬᱮ ᱴᱚᱭᱟ ᱟᱨᱚ ᱟᱭᱢᱟ ᱜᱟᱱ ᱢᱟ ᱢᱮᱱᱟᱜ ᱟᱠᱟᱫ ᱠᱚᱣᱟ ᱩᱱᱠᱩ ᱠᱚ ᱧᱮᱞᱚᱜᱚᱜ ᱜᱮᱭᱟ ᱥᱩᱝᱠᱷᱟᱹᱱ ᱦᱚᱸᱠᱚ ᱧᱮᱞᱚᱜᱚᱜ ᱜᱮᱭᱟ ᱩᱱᱠᱩ ᱵᱤᱨ ᱜᱮᱰᱮ ᱦᱮᱱᱟᱜ ᱟᱠᱟᱫ ᱠᱚᱣᱟ᱾
ᱦᱮᱸ ᱟᱨ ᱩᱱᱠᱩ ᱪᱮᱬᱮ ᱠᱚᱫᱚ ᱯᱮ ᱡᱚᱢ ᱠᱚᱜᱮᱭᱟ?
ᱡᱚᱛᱚ ᱫᱚ ᱵᱟᱠᱚ ᱡᱚᱢ ᱠᱚᱣᱟ ᱢᱤᱨᱩ ᱪᱮᱬᱮ ᱫᱚ ᱵᱟᱠᱚ ᱡᱚᱢ ᱠᱚᱣᱟ ᱴᱚᱭᱟ ᱪᱮᱬᱮ ᱦᱚᱸ ᱵᱟᱠᱚ ᱡᱚᱢ ᱠᱚᱣᱟ ᱡᱚᱢ ᱪᱮᱬᱮ ᱠᱚᱫᱚ ᱢᱮᱱᱟᱜ ᱟᱠᱟᱫ ᱠᱚᱜᱮᱭᱟ ᱯᱟᱣᱨᱟ ᱪᱮᱬᱮ ᱯᱟᱣᱨᱟ ᱯᱚᱛᱟᱢ ᱜᱷᱮᱸᱲᱣᱟ ᱦᱩᱸ ᱩᱱᱠᱩ ᱠᱚ ᱟᱨ ᱩᱱᱠᱩ ᱦᱤᱥᱤ ᱪᱮᱬᱮ ᱠᱚ ᱩᱱᱠᱩ ᱠᱚᱦᱚᱸ ᱵᱟᱠᱚ ᱡᱚᱢ ᱠᱚᱣᱟ᱾
ᱚ ᱢᱚᱡᱽ ᱜᱮ ᱛᱟᱞᱦᱮ
ᱛᱟᱦᱞᱮ ᱢᱟᱹᱭ ᱟᱯᱮᱥᱱ ᱫᱚ ᱟᱯᱮᱥᱱ ᱫᱚ ᱡᱚᱡᱚ ᱠᱚᱫᱚᱯᱮ ᱯᱚᱴᱚᱢ ᱵᱟᱲᱟᱭ ᱜᱮᱭᱟ ᱥᱮ ᱵᱟᱝ
ᱦᱮᱸ ᱡᱚᱡᱚ ᱠᱚᱫᱚ ᱱᱮᱛᱟᱨ ᱫᱚ ᱵᱟᱝᱞᱮ ᱯᱚᱴᱚᱢ ᱵᱟᱝᱞᱮ ᱯᱚᱴ ᱯᱚᱴᱚᱢ ᱵᱟᱲᱟᱭᱮᱫᱟ ᱵᱵᱟᱹᱭ ᱠᱚᱠᱚ ᱛᱟᱦᱮᱸ ᱠᱟᱱ ᱛᱟᱦᱮᱸᱼᱟ ᱛᱚ ᱩᱱᱠᱩ ᱫᱚ ᱟᱹᱰᱤ ᱡᱚᱡᱚ ᱠᱚ ᱡᱚᱡᱚ ᱠᱚᱠᱚ ᱯᱚᱴᱚᱢᱮᱫ ᱛᱟᱦᱮᱸᱜ - ᱟ ᱟᱫᱚ ᱱᱮᱛᱟᱨ ᱫᱚ ᱵᱟᱝᱞᱮ ᱯᱚᱴᱚᱢ ᱮᱟ
ᱟᱪᱷᱟ ᱟᱨ ᱟᱨ ᱤᱭᱟᱹ ᱠᱚᱫᱚ ᱯᱮ ᱞᱟᱴᱷᱮ ᱜᱮᱭᱟ ᱥᱮ ᱵᱟᱝ ᱢᱟᱛᱠᱚᱢ ᱞᱟᱴᱷᱮ ᱡᱟᱦᱟᱸ ᱛᱮᱠᱮ ᱠᱟᱛᱮᱫ ᱢᱟᱛᱠᱚᱢ ᱞᱟᱴᱷᱮ ᱥᱟᱶᱛᱮ ᱢᱟᱞᱦᱟᱱ ᱫᱟᱹᱞ ᱨᱟᱦᱮᱲ ᱫᱟᱹᱞ ᱡᱚᱡᱚ ᱡᱟᱝ ᱚᱱᱟ ᱠᱚᱠᱚ ᱢᱮᱥᱟᱭᱟ ᱟᱨᱠᱚ ᱛᱤᱠᱤᱭᱟ
ᱦᱮᱲᱮᱢ ᱦᱮᱬᱮᱢ ᱵᱩᱡᱷᱟᱹᱜᱼᱟ ᱦᱮᱨᱮᱢ ᱡᱚᱢ ᱞᱮᱠᱷᱟᱱᱮᱢ ᱵᱩᱜᱼᱟ ᱵᱟᱹᱲᱛᱤ ᱮᱢ ᱡᱚᱢ ᱞᱮᱠᱷᱟᱱᱢ ᱵᱩᱞ ᱵᱩᱞᱮᱢ ᱵᱩᱡᱷᱟᱹᱣᱟ ᱟᱨ ᱵᱟᱠᱷᱟᱱ ᱞᱟᱡ ᱠᱚ ᱵᱤᱭᱮᱱ ᱛᱟᱢ ᱜᱮ ᱢᱚᱸᱡᱽ ᱜᱮ ᱵᱩᱡᱷᱟᱹᱜᱼᱟ
ᱵᱟᱝ ᱵᱟᱝ ᱟᱞᱮᱥᱮᱫ ᱫᱚ ᱤᱭᱟᱹ ᱡᱟᱦᱟᱸ ᱱᱤᱛ ᱮᱢ ᱞᱟᱹᱭ ᱠᱮᱫᱟ ᱡᱮ ᱟᱨ ᱨᱟ ᱨᱟᱦᱮᱨ ᱫᱟᱹᱞ ᱛᱮᱠᱮ ᱠᱚ
ᱦᱮᱸ
ᱢᱟᱛᱠᱚᱢ ᱠᱚ ᱚᱱᱟ ᱠᱚᱫᱚ ᱵᱟᱞᱮ ᱵᱟᱞᱮ ᱤᱭᱟᱹᱭ ᱜᱮᱭᱟ ᱵᱟᱞᱮ ᱛᱮᱜᱮ ᱜᱮᱭᱟ
ᱟᱪᱷᱟ
ᱦᱮᱸ
ᱱᱚᱝᱠᱟ ᱨᱮᱫᱚ ᱟᱯᱮ ᱫᱚ ᱟᱵᱚᱣᱟᱜ ᱡᱚᱛᱚᱱᱟᱜ ᱜᱮᱯᱮ ᱦᱤᱲᱤᱧᱟ ᱦᱤᱲᱤᱧ ᱤᱫᱤᱭᱟ ᱛᱚ ᱪᱤᱠᱟᱹᱛᱮᱯᱮ ᱥᱟᱵ ᱫᱚᱦᱚᱭᱟ ᱱᱚᱣᱟ ᱠᱚᱫᱚ ᱦᱸ
ᱦᱮᱸ ᱢᱟᱛᱠᱚᱢ ᱦᱮᱸ ᱢᱟᱛᱠᱚᱢ ᱧᱟᱢᱚᱜᱼᱟ ᱢᱟᱛᱠᱚᱢ ᱫᱚ ᱟᱸᱡᱚᱢ ᱠᱟᱜ ᱠᱚᱣᱟᱹᱧ ᱞᱮᱴᱚᱭᱟᱠᱚ ᱢᱮᱱᱠᱷᱟᱱ ᱛᱮᱠᱮ ᱫᱚ ᱵᱟᱝᱜᱮ ᱚᱱᱟ ᱫᱚ ᱟᱫᱷᱣᱟ ᱪᱟᱣᱞᱮ ᱥᱟᱛᱮᱜ ᱮ ᱥᱚᱲᱮ ᱞᱮᱠᱟ ᱠᱚ ᱤᱥᱤᱱᱟ
ᱦᱳᱭ ᱢᱟᱛᱠᱚᱢ ᱞᱮᱴᱚ ᱦᱚᱸᱞᱮ ᱡᱚᱢ ᱵᱟᱲᱟ ᱟᱠᱟᱫ ᱜᱮᱭᱟ ᱢᱟᱛᱠᱚᱢ ᱦᱚᱸᱠᱚ ᱞᱮ ᱞᱮᱴᱚᱭ ᱜᱮᱭᱟ ᱞᱮᱴᱚ ᱦᱚᱸ ᱠᱸᱭᱰᱤ ᱠᱚᱫᱚ ᱯᱮ ᱡᱟᱦᱟᱸ ᱫᱚ ᱯᱟᱸᱠᱟᱲ ᱨᱮᱵᱚᱱ ᱞᱟᱹᱭᱮᱫᱟ ᱠᱸᱭᱰᱤ ᱠᱷᱚᱱᱟᱜ ᱚᱱᱟ ᱠᱚᱯᱮ ᱡᱚᱢ ᱵᱟᱲᱟ ᱟᱠᱟᱜᱼᱟ ᱥᱮ ᱵᱟᱝ
ᱦᱮᱸ ᱚᱱᱮ ᱡᱟᱦᱟᱸ ᱵᱟᱠᱲᱮ ᱠᱚ ᱞᱟᱹᱭᱟ
ᱦᱳᱭ ᱵᱟᱠᱟᱨᱮ
ᱦᱮᱸ ᱚᱱᱟ ᱠᱚᱫᱚ ᱡᱚᱢ ᱡᱚᱢ ᱵᱟᱲᱟ ᱠᱟᱜ ᱜᱮᱭᱟᱞᱮ ᱫᱚᱢᱮ ᱟᱞᱮ ᱥᱮᱫ ᱫᱚ ᱵᱤᱨ ᱫᱤᱥᱚᱢ ᱠᱟᱱᱟ ᱥᱮ ᱢᱟᱛᱠᱚᱢ ᱫᱟᱨᱮ ᱠᱚᱫᱚ ᱟᱹᱰᱤ ᱡᱟᱹᱥᱛᱤ ᱜᱮ ᱢᱮᱱᱟᱜᱼᱟ ᱟᱫᱚ ᱚᱱᱟ ᱠᱚ ᱚᱱᱟ ᱠᱚᱜᱮ ᱛᱤᱭᱩᱜ ᱠᱟᱛᱮᱜ ᱩᱛᱩ ᱵᱟᱲᱟᱭ ᱜᱮᱭᱟᱞᱮ ᱢᱚᱸᱡᱽ ᱜᱮ ᱥᱤᱵᱤᱞ ᱜᱮᱭᱟ ᱵᱟᱸᱠᱲᱮ ᱫᱚ
ᱪᱮᱫ ᱥᱟᱶ ᱪᱮᱫ ᱪᱮᱫ ᱥᱟᱶᱛᱮ ᱯᱮ ᱩᱛᱩ ᱵᱟᱲᱟᱟᱣ ᱟᱠᱟᱫᱟ?
ᱮᱠᱷᱮ ᱱᱟᱜ ᱦᱚᱸ ᱥᱤᱵᱤᱞ ᱜᱤᱭᱟ ᱟᱨ ᱡᱤᱞ ᱥᱟᱛᱮᱜ ᱠᱚ ᱩᱛᱩᱭ ᱜᱤᱭᱟ ᱡᱤᱞ ᱥᱟᱛᱮᱜ ᱦᱚᱸ ᱥᱤᱵᱤᱞ ᱜᱤᱭᱟ᱾
ᱟᱪᱪᱷᱟ ᱪᱮᱫ ᱡᱤᱞ ᱥᱟᱸᱶᱛᱮ ᱚᱱᱟ ᱫᱚ ᱫᱚᱢᱮ ᱥᱤᱵᱤᱞᱟ ᱢᱟ ᱥᱮ ᱞᱟᱹᱭ ᱢᱮ?
ᱤ ᱡᱮᱞ ᱫᱚ ᱵᱚᱭᱞᱟᱨ ᱡᱮᱞ ᱥᱟᱛᱮᱜ ᱦᱚᱸ ᱥᱤᱵᱤᱞ ᱜᱤᱭᱟ ᱥᱤᱢ ᱡᱮᱞ ᱥᱟᱛᱮᱜ ᱦᱚᱸ ᱥᱤᱵᱤᱞ ᱜᱤᱭᱟ᱾
ᱚᱱᱟ ᱫᱚ ᱥᱩ ᱥᱩᱠᱨᱤ ᱡᱤᱞ ᱥᱟᱶᱛᱮ ᱟᱹᱰᱤ ᱡᱳᱨ ᱡᱩᱛ ᱡᱚᱲᱚᱜ-ᱟ᱾ ᱥᱩᱠᱨᱤ ᱦᱮᱸ ᱥᱩᱠᱨ ᱥᱩᱠᱨᱤ ᱡᱤᱞ ᱥᱟᱸᱶᱛᱮ ᱩᱛᱩ ᱞᱮᱠᱷᱟᱱ ᱟᱨᱼᱼ ᱚᱲᱟᱜ ᱨᱮᱱ ᱡᱟᱦᱟᱸᱭ ᱥᱤᱢ ᱠᱚ ᱛᱟᱦᱮᱱᱟ ᱚᱱᱠᱟᱱ ᱥᱤᱢ ᱥᱟᱸᱶ ᱛᱮᱦᱚᱸ ᱡᱚᱲᱚᱜᱚᱜ ᱜᱮᱭᱟ ᱟᱫᱚ ᱥᱩᱠᱼᱼ ᱩᱠᱨᱤ ᱡᱤᱞ ᱥᱟᱶ ᱛᱮᱫᱚ ᱟᱰᱤ ᱡᱩᱛ ᱜᱮ ᱡᱚᱲᱚᱜᱚᱜᱼᱟ ᱟᱰᱤ ᱢᱚᱸᱡᱽ ᱵᱩᱡᱷᱟᱹᱜ-ᱟ᱾ ᱡᱤᱞ‌ ᱞᱤᱧ ᱡᱚᱢ ᱫᱟ ᱥᱮ ᱵᱟᱠᱮᱲᱤᱧ ᱡᱚᱢ ᱫᱟ ᱵᱩᱡᱷᱟᱹᱣ ᱜᱮ ᱵᱟᱢ‌ ᱧᱟᱢᱟ ᱱᱩᱱᱟᱹᱜ ᱥᱤᱵᱤᱞᱟ᱾
ᱚᱸ ᱛᱟᱞᱦᱮᱜᱼᱼ ᱟᱞᱮ ᱦᱚᱸ ᱢᱤᱫ ᱫᱤᱱ ᱞᱮ ᱩᱛᱩ ᱜᱮᱞᱟᱭᱟ ᱪᱮᱫ ᱠᱟ ᱥᱤᱵᱤᱞᱟ ᱡᱚᱢ ᱜᱮᱞᱟᱭ ᱦᱩᱭᱩᱜ-ᱟ ᱦᱮᱸᱥᱮ᱾
ᱦᱚᱭ ᱦᱚᱭ ᱦᱚᱭ᱾ ᱟᱨ ᱡᱚᱡᱚ ᱠᱚᱫᱚ ᱯᱚᱴᱚᱢ ᱠᱟᱛᱮᱫ ᱫᱚᱦᱚ ᱵᱟᱲᱟ ᱠᱟᱜ ᱯᱮ ᱞᱟᱡ ᱦᱟᱥᱩ ᱠᱚᱨᱮ᱾ ᱫᱚᱢᱮᱭ ᱠᱟᱹᱢᱤᱭᱟ ᱨᱟᱱ ᱞᱮᱠᱼᱼ
ᱚᱝ ᱦᱮᱸᱛᱚ ᱫᱚᱦᱚ ᱠᱟᱜ-ᱟ ᱞᱮ᱾
ᱢᱟᱨ ᱟᱫᱚ ᱱᱟᱶᱟ ᱡᱚᱡᱚ ᱯᱚᱴᱚᱢ ᱫᱚ ᱵᱟᱝ ᱱᱮᱥ ᱯᱚᱱ ᱯᱚᱼᱼ ᱴᱚᱢ ᱞᱮᱠᱷᱟᱱ ᱪᱩᱞᱦᱟᱹ ᱡᱷᱟᱨᱟᱠ ᱨᱮ ᱟᱠᱟ ᱠᱟᱜ ᱦᱩᱭᱩᱜ-ᱟ ᱚᱱᱟ ᱫᱚ ᱠᱟᱞᱚᱢᱮ ᱠᱟᱢᱤᱭᱟ᱾ ᱟᱨ ᱡᱚᱠᱷᱚᱱ ᱩᱛᱩ ᱠᱚ ᱵᱟᱝ ᱥᱤᱵᱤᱞᱟ ᱩᱱ ᱨᱮᱦᱚᱸ ᱡᱚᱢᱚᱜ ᱥᱤᱵᱤᱞ ᱵᱩᱡᱷᱟᱹᱜ-ᱟ᱾
ᱦᱮᱸ ᱦᱮᱸ
ᱩᱸᱻ
ᱛᱟᱞᱦᱮ ᱱᱤᱛᱚᱜ ᱫᱚᱼᱼ ᱪᱮᱜ ᱠᱚᱯᱮ ᱪᱤᱠᱟᱹᱭᱟ ᱛᱤᱨᱮ ᱯᱮ ᱡᱟᱯᱤᱫᱟ?
ᱟᱫᱚ ᱱᱤᱛ ᱫᱚ ᱪᱮᱫ ᱞᱮ ᱪᱤᱠᱟᱹᱭᱟ ᱱᱚᱜ-ᱚᱚᱭ ᱡᱟᱦᱟᱸ ᱡᱟᱯᱤᱫ ᱴᱟᱭᱤᱢ ᱠᱚ ᱦᱚᱭᱮᱱᱟ? ᱟᱨ ᱢᱤᱫ ᱜᱷᱟᱹᱲᱤᱡ ᱫᱚ ᱞᱮ ᱵᱮᱸᱜᱮᱫ ᱵᱟᱲᱟᱭ ᱜᱮᱭᱟ ᱦᱟᱸᱜ ᱛᱟᱨᱯᱚᱨᱮ ᱞᱮ‌ ᱡᱟᱹᱯᱤᱫᱟ᱾ ᱮᱸ ᱡᱟᱹᱯᱤᱫ ᱦᱚᱸ ᱦᱩᱭᱩᱜ ᱜᱮᱭᱟ ᱛᱚ᱾ ᱟᱨ ᱵᱟᱝ ᱡᱟᱹᱯᱤᱫ ᱞᱮᱠᱷᱟᱱ ᱥᱮᱛᱟᱜ ᱟᱨᱦᱚ ᱞᱚᱜᱚᱱ ᱵᱮᱨᱮᱫ ᱦᱩᱭᱩᱜ-ᱟ ᱥᱤᱭᱳᱜ ᱠᱚ ᱪᱟᱞᱟᱜ ᱦᱩᱭᱩᱜ-ᱟ᱾ ᱩᱸ᱾
ᱚᱸ ᱛᱟᱞᱦᱮ ᱟᱯᱮ ᱫᱚᱼᱼ ᱟᱸ ᱦᱚᱭ ᱞᱟᱦᱟ ᱨᱮᱜᱮ ᱯᱮ ᱥᱤᱫ ᱫᱚᱦᱚ ᱠᱟᱜ-ᱟ᱾
ᱦᱳᱭ᱾ ᱮᱱᱛᱮᱜ ᱱᱮᱛᱟᱨ ᱨᱮ ᱵᱟᱯᱮ ᱯᱟᱲᱟᱜ ᱠᱟᱜ ᱠᱷᱟᱱᱼᱼ ᱟᱨ ᱠᱷᱮᱛ ᱠᱚ ᱵᱟᱝ ᱯᱟᱲᱟᱜ ᱞᱮᱱ ᱠᱷᱟᱱ ᱫᱟᱜ ᱛᱤᱸᱜᱩᱱᱟ ᱪᱤᱠᱟᱹᱛᱮ? ᱠᱷᱮᱛ ᱠᱚ ᱯᱟᱲᱟᱜ ᱛᱟᱦᱮᱱ ᱠᱷᱟᱱ ᱫᱟᱜ ᱛᱤᱸᱜᱩᱱᱟ ᱮᱸᱰᱮᱠᱷᱟᱱ ᱞᱚᱜᱚᱱ ᱜᱮ ᱞᱚᱥᱚᱫᱚᱜ-ᱟ᱾ ᱦᱚᱭ᱾
ᱟᱞᱮ ᱥᱮᱫ ᱫᱚ ᱚᱱᱠᱟ ᱫᱚ ᱵᱟᱝ ᱮᱸ ᱢᱤᱫ ᱫᱷᱟ ᱨᱮ ᱡᱚᱠᱷᱚᱱ ᱫᱟᱜᱼᱼ ᱛᱤᱸᱜᱩᱱᱟ ᱛᱚᱠᱷᱚᱱ ᱜᱮᱼᱼ ᱛᱚᱠᱷᱚᱱ ᱜᱮᱠᱚ ᱥᱤ ᱠᱮᱫ ᱜᱮ ᱢᱤᱫ ᱫᱷᱟᱣ ᱥᱤ ᱠᱷᱟᱱ ᱢᱤᱫ ᱫᱷᱟᱣ ᱜᱟᱱ ᱠᱚ ᱥᱤᱭᱟ ᱟᱨ ᱠᱚ ᱨᱚᱦᱚᱭᱟ᱾
ᱦᱳᱭ ᱱᱮᱛᱟᱨ ᱫᱚ ᱴᱟᱠ ᱦᱚᱭ ᱦᱚᱭ᱾ ᱵᱟᱝ ᱯᱟᱹᱦᱤᱞ ᱞᱮᱠᱟ ᱫᱚ ᱯᱟᱹᱦᱤᱞ ᱫᱚ ᱛᱤᱱᱟᱹᱜ ᱠᱚ ᱥᱤ ᱭᱮᱫ ᱛᱟᱦᱮᱱᱟ᱾ ᱥᱤ ᱥᱤ ᱛᱮᱠᱚ ᱥᱤ ᱜᱩᱱᱰᱟᱹ ᱠᱟᱜ ᱠᱟᱱ ᱛᱟᱦᱮᱱᱟ ᱦᱚᱞᱚᱝ ᱞᱮᱠᱟ᱾ ᱦᱟ ᱫᱚᱢ ᱜᱷᱟᱥ ᱠᱚᱜᱮ ᱵᱟᱝ ᱛᱟᱦᱮᱱᱟ ᱪᱮᱫ ᱠᱚᱦᱚᱸ ᱵᱟᱝ ᱛᱟᱦᱮᱱᱟ ᱟᱫᱚ ᱥᱟᱯᱷᱟ ᱜᱮ ᱛᱟᱦᱮᱱᱼᱼ ᱠᱷᱟᱱ ᱢᱚᱡᱽ ᱜᱮ ᱦᱩᱲᱩ ᱠᱚᱦᱚᱸ ᱦᱩᱭᱩᱜ ᱠᱟᱱ ᱛᱟᱦᱮᱱᱟ, ᱦᱚ᱾
ᱦᱮᱸ᱾
ᱱᱮᱛᱟᱨ ᱫᱚ ᱚᱱᱠᱟ ᱢᱟ ᱵᱟᱝ ᱧᱮᱞᱚᱜ ᱠᱟᱱᱟ᱾
ᱦᱮᱸ᱾